ᱦᱮᱸ ᱟᱸᱡᱚᱢᱚᱜ ᱠᱟᱱᱟ ᱜᱚᱝᱠᱮ᱾
ᱟᱪᱪᱷᱟ ᱦᱚᱸ ᱟᱸᱡᱚᱢᱚᱜ ᱠᱟᱱᱟ ᱞᱟᱹᱭᱵᱤᱱ᱾
ᱦᱮᱸ ᱟᱫᱚ ᱜᱚᱝᱠᱮ ᱱᱚ-ᱚᱱᱰᱮ ᱢᱤᱫᱴᱟᱝ ᱠᱟᱛᱷᱟ ᱟᱹᱞᱤᱧ ᱞᱟᱹᱭ ᱵᱟᱹᱜᱤ ᱚᱴᱚᱣᱟᱫ ᱛᱟᱦᱮᱸᱫ᱾
ᱟᱪᱪᱷᱟ ᱦᱮᱸ ᱦᱮᱸ ᱞᱟᱹᱭ ᱵᱤᱱ ᱢᱟ᱾
ᱡᱮ ᱱᱚᱜ-ᱚᱭ ᱡᱟᱦᱟᱸ ᱛᱚᱞᱟ ᱠᱚᱵᱩᱱ ᱢᱟᱱᱮ ᱛᱩᱫ ᱜᱮᱭᱟ᱾ ᱥᱮ ᱨᱚᱦᱚᱭ ᱜᱮᱭᱟᱵᱚᱱ᱾ ᱦᱳᱭ᱾ ᱛᱟᱦᱞᱮ ᱱᱚᱜᱼᱚ ᱱᱚᱣᱟ ᱠᱟᱹᱢᱤ ᱠᱟᱡᱽ ᱠᱚᱫᱚ ᱵᱤᱱ ᱵᱟᱲᱟᱭ ᱜᱮᱭᱟ ᱥᱮ ᱵᱟᱝ?
ᱦᱳᱭ, ᱛᱚᱞᱟ ᱛᱩᱫ ᱠᱚᱫᱚ ᱱᱟᱥᱮ ᱵᱟᱹᱞᱤᱧ ᱵᱟᱲᱟᱭ ᱜᱮᱭᱟ᱾ ᱢᱟᱱᱮ ᱟᱨ ᱛᱤᱨᱞᱟᱹ ᱦᱚᱯᱚᱱ ᱞᱮᱠᱟ ᱥᱮ ᱟᱭᱳ ᱦᱚᱲ ᱞᱮᱠᱟ ᱫᱚ ᱦᱟᱸᱜ ᱵᱟᱞᱤᱧ ᱫᱟᱲᱮᱭᱟᱜ ᱜᱮᱭᱟ᱾ ᱛᱚᱵᱮ ᱱᱟᱥᱮ ᱱᱟᱥᱮ ᱥᱮ ᱜᱚᱲᱚ ᱠᱚᱫᱚ ᱞᱤᱧ ᱜᱟᱲᱚᱜ ᱜᱮᱭᱟ᱾ ᱛᱚᱞᱟ ᱛᱩᱫ ᱠᱚᱫᱚ, ᱥᱮ ᱨᱚᱦᱚᱭ ᱠᱚᱫᱚ᱾ ᱟᱫᱚ ᱟᱵᱚ ᱢᱟ ᱠᱚᱲᱟ ᱦᱚᱯᱚᱱ ᱠᱟᱱ ᱵᱚᱱ᱾ ᱡᱟᱹᱥᱛᱤ ᱚᱱᱟ ᱠᱚᱨᱮ ᱢᱟ ᱵᱟᱵᱚᱱ ᱥᱩᱨᱩᱜ ᱜᱮᱭᱟ, ᱟᱵᱚ ᱢᱟᱛᱚ ᱥᱤᱭᱳᱜ ᱠᱟᱹᱢᱤ ᱨᱮᱵᱚᱱ ᱞᱟᱜᱟᱣ ᱠᱚᱜ ᱜᱮᱭᱟ᱾ ᱥᱮ ᱟᱱᱮ ᱟᱲᱮ ᱠᱚ ᱞᱟᱜ ᱢᱟᱜ ᱞᱟᱹᱜᱤᱫ ᱵᱚᱱ ᱪᱟᱞᱟᱜ ᱜᱮᱭᱟ ᱟᱲᱮ ᱠᱚᱵᱚᱱ ᱢᱟᱜ ᱵᱟᱲᱟᱭ ᱜᱮᱭᱟ, ᱟᱫᱚ ᱦᱟᱸᱜ ᱢᱮᱱ ᱫᱚ ᱱᱚᱣᱟ ᱪᱟᱥ ᱫᱤᱱ ᱫᱚ, ᱮᱸᱫ ᱚᱱᱟ ᱛᱩᱫ ᱠᱚᱫᱚ ᱵᱟᱝ ᱞᱤᱧ ᱥᱩᱨ ᱵᱟᱲᱟᱣ ᱟᱠᱟᱱᱟ᱾ ᱜᱚᱲᱚ ᱜᱚᱲᱚ ᱫᱚᱞᱤᱧ ᱜᱟᱱᱚᱜᱼᱟ᱾ ᱱᱟᱥᱮ ᱠᱚᱢ ᱚᱱᱠᱟ ᱫᱚ ᱦᱟᱹᱱᱠᱩ ᱞᱮᱠᱟ ᱫᱚ ᱵᱟᱹᱞᱤᱧ ᱫᱟᱲᱮᱭᱟᱜᱼᱟ ᱦᱟᱸᱜ᱾ ᱟ ᱛᱟᱦᱞᱮ ᱢᱮᱱ ᱫᱟᱹᱞᱤᱧ ᱦᱟᱸᱜ ᱟᱵᱮᱱ ᱫᱚ ᱛᱤᱱᱟᱹᱜ ᱜᱟᱱ ᱵᱮᱱ ᱫᱟᱲᱮᱜᱼᱟ ᱚᱱᱟ ᱠᱚᱫᱚ?
ᱦᱳᱭ ᱤᱧᱫᱚ, ᱤᱧ ᱫᱚ ᱚᱱᱮ ᱮᱸᱜ ᱩᱱᱟᱹᱜ ᱩᱱᱟᱹᱜ ᱢᱚᱸᱡᱽ ᱫᱚ ᱵᱟᱹᱭᱤᱧ ᱫᱟᱲᱮᱭᱟᱜ ᱜᱮᱭᱟ ᱡᱟᱦᱟᱸ ᱛᱚᱞᱟ ᱛᱩᱫ ᱠᱚ ᱟᱨᱠᱤ᱾ ᱦᱚᱭ ᱥᱮ ᱛᱚᱞᱟ ᱛᱩᱫ ᱠᱚᱦᱚᱸ ᱚᱱᱠᱟᱫ
ᱩᱱᱟᱹᱜ ᱢᱚᱡᱽ ᱫᱚ ᱵᱟᱹᱞᱤᱧ ᱠᱟᱱ ᱜᱮᱭᱟ, ᱟᱨ ᱱᱚᱣᱟ ᱛᱚᱞᱟ ᱨᱚᱦᱚᱭ ᱠᱚᱦᱚᱸ ᱴᱷᱤᱠ ᱴᱷᱟᱠ ᱫᱚ ᱩᱱᱟᱹᱜ ᱫᱚ ᱩᱱᱟᱹᱜ ᱵᱟᱹᱞᱤᱧ ᱜᱟᱱ ᱜᱮᱭᱟ᱾ ᱢᱟᱱᱮ ᱡᱟᱦᱟᱸ ᱠᱚ ᱟᱸ ᱢᱟᱜᱳ ᱛᱟᱠᱚ ᱡᱟᱦᱟᱸ ᱠᱚ ᱨᱚᱦᱚᱭ ᱜᱮᱭᱟ ᱦᱳᱭ ᱥᱮ᱾ ᱤᱭᱟᱹ ᱛᱟᱠᱚ᱾ ᱢᱟᱱᱮ ᱱᱩᱜ-ᱩ ᱩᱱᱠᱩ ᱞᱮᱠᱟ ᱫᱚ ᱟᱵᱚ ᱫᱚ ᱢᱟᱱᱮ ᱵᱟᱵᱚᱱ ᱫᱟᱲᱮᱭᱟᱜ ᱜᱮᱭᱟ᱾ ᱥᱮ ᱮᱸᱫ, ᱵᱟᱵᱚᱱ ᱜᱟᱱ ᱜᱮᱭᱟ ᱦᱳᱭ ᱥᱮ᱾ ᱛᱚ, ᱟᱵᱚ ᱤᱭᱟᱹ ᱟᱫᱚ ᱢᱟᱱᱮ ᱚᱱᱟ ᱠᱚᱫᱚ ᱴᱷᱤᱠᱴᱷᱟᱠ ᱵᱟᱝ ᱨᱮᱦᱚᱸ, ᱟᱫᱚ ᱟᱵᱚ ᱫᱚ ᱱᱟᱜ ᱠᱷᱟᱱ ᱵᱟᱵᱟ ᱛᱟᱠᱚ ᱥᱟᱸᱜᱮ ᱡᱟᱦᱟᱸ ᱟᱲᱮ ᱪᱷᱟᱴᱟ ᱪᱷᱟ ᱴᱤ ᱠᱚ ᱥᱤᱭᱳᱜ ᱠᱚ ᱱᱚᱣᱟ ᱠᱚᱜᱮᱵᱚᱱ ᱵᱟᱲᱟᱭ ᱜᱮᱭᱟ ᱛᱚ᱾
ᱟᱫᱚ ᱚᱱᱟ ᱨᱚᱦᱚᱭ ᱠᱚᱫᱚ ᱩᱱᱟᱹᱜ ᱫᱚ, ᱨᱚᱦᱚᱭ ᱥᱮ ᱛᱩᱜ ᱠᱚ ᱩᱱᱟᱹᱜ ᱠᱚᱫᱚ ᱩᱱᱟᱹᱜ ᱫᱚ ᱩᱱᱟᱹᱜ ᱫᱚ ᱵᱟᱵᱚᱱ ᱵᱟᱲᱟᱭᱟ, ᱦᱳᱭ ᱥᱮ᱾ ᱥᱮ᱾ ᱟᱫᱚ, ᱟᱫᱚ ᱱᱚᱣᱟ ᱡᱟᱦᱟᱸ ᱛᱚᱞᱟ ᱛᱩᱫ ᱠᱟᱛᱮᱜ ᱦᱳᱭ ᱥᱮ, ᱟᱫᱚ ᱡᱟᱦᱟᱸ ᱨᱮᱵᱚᱱ ᱨᱚᱦᱚᱭᱟ ᱚᱸᱰᱮ ᱜᱮ, ᱡᱮ ᱛᱚᱞᱟ ᱚᱱᱠᱟ ᱫᱚ ᱵᱟᱝ ᱛᱚ ᱦᱳᱭ ᱥᱮ᱾ ᱛᱚ, ᱛᱚᱞᱟ ᱫᱚ ᱢᱤᱫ ᱥᱮᱫ ᱨᱮᱵᱚᱱ ᱨᱟᱦᱚᱭ ᱠᱟᱜ-, ᱟ ᱟᱨ ᱥᱮ ᱟᱨᱦᱚᱸ ᱮᱴᱟᱜ ᱥᱮᱫ ᱨᱮ? ᱢᱟᱱᱮ ᱤᱭᱟᱹ ᱠᱚ ᱦᱩᱭᱩᱜ ᱠᱟᱱ ᱜᱮ, ᱨᱚᱦᱚᱭ ᱠᱚ, ᱛᱚ ᱚᱸᱰᱮ ᱠᱷᱚᱱ ᱥᱮ ᱚᱱᱟ ᱮᱨ ᱤᱫᱤ ᱦᱩᱭᱩᱜ ᱜᱮᱭᱟ, ᱚᱱᱟ ᱜᱮᱢᱮᱨ ᱠᱚᱦᱚᱸ ᱜᱮᱢᱮᱨ ᱵᱟᱲᱟ ᱦᱩᱭ ᱠᱟᱱᱟ ᱟᱨ ᱚᱱᱟ ᱜᱮᱢᱮᱨ ᱠᱚᱜᱮ ᱵᱤᱥᱤ ᱠᱚᱨᱟᱣ ᱦᱩᱭ ᱟᱠᱟᱱᱟ, ᱟᱨ ᱱᱚᱛᱮ ᱥᱤᱭᱳᱜ ᱠᱚ ᱥᱮ ᱢᱟᱱᱮ ᱚᱱᱟ ᱪᱚ ᱟᱲᱮ ᱞᱟ ᱠᱚ᱾
ᱟᱪᱷᱟ, ᱦᱮᱸ ᱟᱹᱞᱤᱧ ᱦᱚᱸ ᱦᱟᱸᱜ ᱚᱱᱠᱟ ᱟᱹᱞᱤᱧ ᱫᱚ ᱢᱮᱱ ᱜᱟᱱᱚᱜ-ᱟ, ᱛᱚᱞᱟ ᱛᱩᱫ ᱱᱟᱥᱮ ᱜᱚᱲᱚ ᱜᱚᱲᱚ ᱫᱚᱞᱤᱧ ᱜᱟᱱᱚᱜ ᱜᱮᱭᱟ᱾ ᱪᱮᱫᱟᱜ ᱥᱮ ᱮᱸᱜ ᱟᱹᱞᱤᱧ ᱚᱱᱟ ᱢᱟᱛᱚ ᱵᱟᱨ ᱟᱨᱟᱬ ᱰᱟᱝᱨᱤ ᱦᱮᱱᱟᱜ ᱠᱤᱱᱟᱹ ᱛᱚ, ᱟᱫᱚ ᱚᱝᱠᱟᱜᱮ ᱟᱞᱮ ᱢᱟ ᱯᱮ ᱵᱚᱭᱦᱟᱜ ᱜᱮᱭᱟᱞᱮ᱾ ᱟᱫᱚ ᱦᱟᱸᱜ ᱫᱟᱫᱟ ᱛᱟᱹᱠᱤᱱ ᱡᱩᱫᱤ ᱠᱤᱱ ᱥᱤᱭᱳᱜ-ᱟ᱾ ᱛᱟᱦᱞᱮ ᱠᱷᱟᱱ ᱫᱚ ᱟᱲᱮ ᱢᱟᱜ ᱠᱚ ᱥᱮ ᱮ ᱛᱚᱞᱟ ᱛᱩᱜ ᱠᱚᱫᱚ ᱱᱟᱥᱮ ᱱᱟᱥᱮ ᱜᱚᱲᱚ ᱜᱚᱲᱚ ᱞᱤᱧ ᱥᱮ ᱥᱮᱬᱟᱣ ᱠᱟᱫᱟ, ᱟᱨ ᱚᱱᱠᱟ ᱜᱮ ᱟᱫᱚ ᱵᱟᱨ ᱦᱚᱲᱠᱤᱱ ᱥᱤᱭᱳᱜ ᱛᱟᱞᱮᱭᱟ᱾ ᱟᱨ ᱟᱞᱮ ᱠᱚ ᱡᱟᱦᱟᱸᱭ ᱞᱮ ᱥᱟᱨᱮᱡᱚᱜ ᱜᱮᱭᱟ, ᱚᱲᱟᱜ ᱦᱚᱲ ᱠᱚ ᱟᱫᱚ, ᱟᱞᱮ ᱠᱚᱛᱮ ᱫᱚ ᱛᱩᱫ ᱠᱟᱛᱮ ᱞᱮ ᱨᱚᱦᱚᱭ ᱵᱟᱲᱟᱭ ᱜᱮᱭᱟ᱾ ᱚᱱᱠᱟ ᱠᱟᱛᱮᱜᱮ ᱟᱞᱮ ᱫᱚ ᱥᱟᱱᱟᱢ ᱦᱚᱲᱜᱮ ᱢᱟᱱᱮ, ᱡᱟᱥᱛᱤ ᱫᱚ ᱚᱱᱟ ᱠᱚᱫᱚ ᱞᱤᱧ ᱵᱟᱲᱟᱭ ᱠᱟᱫ ᱜᱮᱭᱟ᱾
ᱟᱪᱪᱷᱟ ᱟᱪᱪᱷᱟ᱾
ᱛᱟᱦᱞᱮ ᱟᱵᱮᱱ ᱫᱚ ᱢᱮᱱ ᱫᱟᱞᱤᱧ ᱦᱮᱲᱮᱫ ᱠᱚᱫᱚ ᱵᱮᱱ ᱪᱟᱞᱟᱣ ᱵᱟᱲᱟᱜ ᱜᱮᱭᱟ ᱥᱮ ᱵᱟᱝ?
ᱦᱮᱸ, ᱦᱮᱲᱦᱮᱫ ᱫᱚ ᱪᱟᱞᱟᱣ ᱵᱟᱲᱟ ᱦᱩᱭᱩᱜ ᱜᱮᱭᱟ ᱟᱫᱚ ᱱᱤᱡᱮᱨᱟᱜ ᱠᱷᱮᱛ ᱱᱤᱡᱮᱨᱟᱜ ᱪᱟᱥ ᱫᱚ ᱱᱤᱡᱮ ᱜᱮᱢ ᱧᱮᱞᱟ ᱦᱳᱭ ᱥᱮ ᱛᱚ, ᱛᱷᱚᱲᱟ ᱢᱟᱱᱮ ᱦᱚᱸ, ᱢᱟᱱᱮ ᱪᱟᱞᱟᱣ ᱦᱩᱭᱩᱜ ᱜᱮᱭᱟ ᱨᱚᱦᱚᱭ ᱵᱟᱲᱟ ᱦᱚᱸ ᱦᱮᱲᱦᱮᱫ ᱵᱟᱲᱟ ᱦᱚᱸ᱾ ᱦᱳᱭ ᱥᱮ ᱡᱚᱛᱚᱜ ᱜᱮ ᱢᱤᱫ ᱜᱚᱲᱚ ᱞᱮᱠᱟ, ᱟᱨ ᱥᱮ ᱠᱟᱹᱡ ᱢᱟᱱᱮ ᱵᱷᱟᱜᱮ ᱧᱚᱜ ᱦᱚᱸ ᱠᱟᱹᱢᱤ ᱵᱟᱲᱟ ᱠᱚᱫᱚ ᱦᱩᱭᱩᱜ ᱜᱮᱭᱟ ᱟᱨᱠᱤ᱾ ᱦᱳᱭ ᱥᱮ᱾ ᱟᱪᱪᱷᱟ ᱟᱨ ᱜᱚᱝᱠᱮ ᱱᱚᱜ-ᱚᱭ ᱡᱮ ᱦᱮᱲᱦᱮᱫ ᱫᱟᱵᱚᱱ ᱦᱳᱭ, ᱟᱫᱚ ᱱᱚᱣᱟ ᱦᱮᱲᱦᱮᱫ ᱠᱚᱨᱮ ᱡᱟᱦᱟᱸ ᱥᱟᱨ ᱠᱚ ᱠᱟᱺᱡ ᱵᱚᱱ ᱪᱷᱩᱲᱭᱟᱹᱣ ᱜᱮᱭᱟ ᱥᱮ‌ ᱢᱟᱱᱮ ᱥᱯᱨᱮᱹ ᱵᱟᱲᱟᱭ ᱜᱮᱭᱟ ᱵᱚᱱ᱾ ᱦᱳᱭ ᱥᱮ ᱛᱚ ᱱᱚᱜ-ᱚ ᱱᱚᱣᱟ ᱢᱟᱱᱮ ᱥᱟᱨ ᱠᱚᱫᱚ ᱪᱷᱩᱲᱭᱟᱹᱣ ᱵᱮᱱ ᱪᱟᱞᱟᱣ ᱵᱟᱲᱟᱣ ᱠᱟᱱᱟ ᱥᱮ ᱵᱟᱝ? ᱥᱮ ᱱᱚᱜ-ᱚᱭ ᱡᱟᱦᱟᱸ ᱮᱥᱯᱨᱮᱹ ᱠᱚᱵᱤᱱ ᱠᱚᱨᱟᱣ ᱵᱟᱲᱟ ᱠᱟᱫᱟ ᱥᱮ ᱵᱟᱝ ᱦᱳᱭ ᱥᱮ? ᱟᱨ ᱮᱥᱯᱮᱨᱮᱹ ᱦᱚᱸ ᱱᱮᱛᱟᱨ ᱫᱚ ᱟᱹᱰᱤ ᱨᱚᱠᱚᱢ ᱮᱥᱯᱮᱨᱮᱹ ᱦᱩᱭᱩᱜ ᱠᱟᱱᱟ ᱛᱚ᱾ ᱛᱚ ᱪᱮᱫᱠᱟᱱᱟᱜ ᱮᱥᱯᱨᱮᱹ ᱢᱤᱥᱤᱱ ᱠᱚ ᱦᱮᱱᱟᱜ ᱛᱟᱯᱮ ᱛᱟᱯᱮ ᱜᱮᱭᱟ? ᱚᱱᱟ ᱠᱚ ᱡᱩᱫᱤ ᱠᱟᱹᱡ ᱵᱤᱱ ᱞᱟᱹᱭ ᱞᱮᱠᱷᱟᱱ ᱟᱹᱰᱤ ᱵᱷᱟᱹᱜᱤ ᱠᱚᱜ-ᱟ ᱟᱨᱠᱤ᱾
ᱟᱵᱮᱱ ᱵᱮᱱ ᱢᱮᱱ ᱠᱮᱫᱟ ᱡᱟᱦᱟᱸ ᱥᱟᱨ ᱮᱢ ᱠᱚ ᱮᱥᱯᱨᱮᱹ ᱠᱚ ᱪᱟᱞᱟᱣ ᱵᱟᱲᱟ ᱫᱚ ᱦᱩᱭᱩᱜ ᱜᱮᱭᱟ, ᱛᱚᱵᱮ ᱦᱟᱸᱜ ᱟᱹᱞᱤᱧ, ᱟᱹᱞᱤᱧ ᱵᱟ ᱢᱚᱛᱚ ᱫᱚ ᱦᱟᱸᱜ ᱵᱟᱞᱤᱧ ᱪᱟᱞᱟᱣ ᱵᱟᱲᱟᱜ ᱜᱮᱭᱟ᱾ ᱟᱫᱚ ᱫᱟᱫᱟ ᱛᱟᱹᱠᱤᱱ ᱡᱟᱦᱟᱸᱭ ᱜᱮᱠᱤᱱ ᱥᱚᱸᱜᱮ ᱤᱫᱤᱞᱤᱧᱟᱹ ᱟᱹᱞᱤᱧ ᱫᱚ᱾ ᱚᱝᱠᱟ ᱜᱮ ᱪᱟᱞᱟᱜ ᱦᱩᱭᱩᱜ-ᱟ ᱡᱟᱦᱟᱸ ᱫᱚ ᱟᱞᱮ ᱫᱚ ᱵᱚᱭᱦᱟ ᱵᱚᱭᱦᱟ ᱫᱚ ᱟᱹᱰᱤ ᱚᱱᱮ ᱢᱤᱜ ᱠᱟᱛᱮᱜ ᱜᱮ ᱦᱮᱱᱟᱜ ᱟᱠᱟᱜ ᱞᱮᱭᱟ ᱱᱤᱛ ᱦᱚᱸ᱾ ᱟᱫᱚ ᱫᱟᱫᱟ ᱠᱤᱱ ᱛᱟᱭᱚᱢ ᱛᱟᱭᱚᱢ ᱛᱮ ᱟᱹᱞᱤᱧ ᱦᱚᱸᱞᱤᱧ ᱪᱟᱞᱟᱣ ᱠᱚᱠ ᱜᱮᱭᱟ ᱫᱟᱫᱟ ᱦᱳᱭ ᱛᱚ ᱡᱟᱦᱟᱸ ᱪᱟᱞᱟᱜ ᱠᱟᱱᱟᱭ ᱟᱫᱚ ᱢᱤᱫ ᱫᱷᱟᱣ ᱦᱚᱦᱚ ᱜᱚᱫᱟᱜ ᱞᱤᱧᱟᱭ ᱮᱼᱮ ᱦᱚᱯᱚᱱ ᱦᱤᱡᱩᱜ ᱢᱮᱭᱟ ᱫᱮᱞᱟ ᱱᱚᱛᱮ ᱞᱟᱝ ᱪᱟᱞᱟᱜ-ᱟ ᱥᱮ ᱦᱟᱱᱛᱮ ᱞᱟᱝ ᱪᱟᱞᱟᱜ-ᱟ ᱱᱚᱣᱟ ᱞᱟᱝ ᱱᱚᱝᱠᱟᱭᱟ ᱥᱮ ᱦᱟᱱᱟ ᱞᱟᱝ ᱦᱟᱱᱠᱟᱭᱟ, ᱟᱫᱚ ᱫᱟᱫᱟ ᱛᱟᱭᱚᱢ ᱛᱟᱭᱚᱢ ᱛᱮᱜᱮ ᱟᱹᱞᱤᱧ ᱞᱤᱧ ᱪᱟᱞᱟᱣ ᱵᱟᱲᱟᱜ ᱜᱮᱭᱟ ᱟᱫᱚ ᱢᱟᱲᱟᱝ ᱛᱮᱫᱚ ᱟᱞᱤᱧ ᱜᱮ ᱩᱱᱤ ᱠᱟᱹᱢᱤ ᱦᱚᱪᱚ ᱞᱤᱧᱟ ᱡᱮ ᱦᱮᱱᱮ ᱛᱟᱦᱟᱞᱮ ᱟᱢ ᱜᱮ ᱫᱩ ᱛᱟᱦᱚᱞᱮ ᱮᱢᱟᱜ ᱢᱮ ᱤᱧ ᱠᱷᱮᱛ ᱠᱚᱧ ᱧᱮᱞ ᱛᱟᱞᱟᱝᱟ ᱦᱟᱱᱛᱮ ᱱᱟᱛᱮ ᱵᱟᱜᱟᱣ ᱵᱟᱲᱟᱭᱮᱜ ᱛᱟᱵᱚᱱᱟ᱾
ᱟᱪᱪᱷᱟ ᱟᱪᱪᱷᱟ,
ᱤᱱᱠᱟᱹ ᱟᱫᱚ ᱦᱟᱸᱜ ᱟᱹᱞᱤᱧ ᱜᱮ ᱡᱟᱹᱥᱛᱤ ᱠᱟᱹᱢᱤ ᱵᱟᱲᱟ ᱦᱚᱪᱚ ᱞᱤᱧ ᱜᱮᱭᱟ᱾ ᱟᱫᱚ ᱟᱡ ᱫᱚ ᱦᱟᱸᱜ ᱵᱟᱲᱟᱭ ᱜᱮᱭᱟᱛ ᱛᱚ ᱟᱹᱞᱤᱧ ᱦᱚᱸ ᱢᱚᱱᱮ ᱞᱤᱧᱟᱹᱭ ᱡᱮ ᱦᱟᱸᱜ ᱡᱩᱫᱤ ᱵᱟᱝ ᱠᱟᱹᱢᱤ ᱦᱚᱪᱚ ᱞᱤᱧᱟᱭ ᱛᱟᱦᱟᱞᱮ ᱦᱟᱸᱜ, ᱛᱟᱭᱚᱢ ᱵᱤᱫᱟᱹᱞ ᱦᱟᱸᱜ ᱢᱮᱱᱟᱭ ᱠᱩᱲᱤᱭᱟ ᱟᱢ ᱥᱮ ᱪᱮᱜ ᱛᱚᱵᱮ ᱚᱱᱮ ᱟᱢᱜᱮ ᱮᱦᱚᱵ ᱛᱟᱞᱟᱝ ᱢᱮ᱾ ᱚᱱᱠᱟ ᱠᱟᱛᱮᱫ ᱟᱫᱚ ᱦᱟᱸᱜ ᱟᱹᱞᱤᱧ ᱜᱮ ᱡᱟᱹᱥᱛᱤ ᱠᱟᱹᱢᱤ ᱦᱚᱪᱚ ᱞᱤᱧᱟᱹᱭ ᱟᱫᱚ ᱦᱟᱸᱜ ᱠᱟᱸᱢᱤ ᱨᱮᱫᱚ ᱟᱹᱞᱤᱧ ᱫᱚ ᱦᱟᱸᱜ ᱢᱚᱱᱮᱭᱟᱞᱤᱧ ᱵᱷᱟᱜᱮ ᱜᱮ ᱫᱟᱫᱟ ᱠᱟᱱᱟᱭ ᱩᱱᱤ ᱫᱚ ᱵᱷᱟᱹᱜᱤ ᱧᱚᱜ ᱜᱮ ᱪᱤᱱᱛᱟᱹ ᱠᱟᱛᱮᱜ ᱥᱮ ᱪᱤᱱᱛᱟᱹ ᱵᱷᱟᱵᱽᱱᱟ ᱠᱟᱛᱮ ᱢᱮᱛᱟᱣᱞᱤᱧ ᱠᱟᱱᱟᱭ᱾ ᱦᱮᱸ ᱥᱮ ᱢᱟᱨᱟᱝ ᱦᱚᱲ ᱵᱟᱝ ᱠᱚ ᱠᱷᱚᱡᱚᱜ-ᱟ ᱡᱮ ᱦᱩᱰᱤᱧ ᱦᱚᱲ ᱟᱹᱰᱤ ᱫᱩᱠ ᱨᱮ ᱛᱟᱦᱮᱸᱱ ᱢᱟᱭ, ᱟᱫᱚ ᱚᱱᱟ ᱦᱚᱸ ᱵᱟᱹᱲᱤᱜ ᱠᱟᱛᱷᱟ ᱫᱚ ᱵᱟᱞᱤᱧ ᱢᱚᱱᱮᱭ ᱜᱮᱭᱟ ᱟᱹᱞᱤᱧ ᱴᱷᱤᱠ ᱴᱷᱟᱠ ᱜᱮᱞᱤᱧ ᱢᱚᱱᱮᱭᱟ ᱫᱟᱫᱟᱡ ᱠᱟᱹᱢᱤ ᱥᱮᱬᱟᱣ ᱞᱤᱧ ᱠᱟᱱᱟ ᱟᱹᱰᱤ ᱵᱷᱟᱹᱞᱤ ᱠᱟᱛᱷᱟ ᱫᱟᱫᱟ ᱥᱚᱝᱜᱮᱫ ᱛᱟᱦᱮᱸᱱᱟᱭ ᱢᱟᱱᱮ ᱟᱹᱰᱤ ᱨᱟᱹᱥᱠᱟ ᱠᱟᱛᱷᱟ᱾ ᱤᱱᱠᱟᱹ ᱫᱚ ᱜᱚᱲᱚ ᱜᱚᱲᱚ ᱞᱤᱧ ᱪᱟᱞᱟᱜ ᱜᱮᱭᱟ ᱤᱧ ᱡᱩᱫᱤᱧ ᱞᱟᱝᱜᱟᱭ ᱱᱟ ᱛᱟᱦᱚᱞᱮ ᱦᱟᱸᱜ ᱫᱟᱫᱟ ᱜᱮ ᱚᱥᱟᱹ ᱫᱚ ᱢᱮᱛᱟᱭ ᱦᱩᱭᱩᱜ-ᱟ ᱡᱮ ᱦᱮᱸ ᱢᱟ ᱤᱧ ᱞᱟᱸᱜᱟᱭᱱᱟᱹᱧ ᱱᱟᱥᱮ ᱟᱢ ᱦᱚᱸ ᱜᱚᱲᱚᱣᱟᱹᱧ ᱢᱮ᱾ ᱤᱱᱠᱟᱹ ᱠᱟᱛᱷᱟ ᱛᱟᱦᱚᱞᱮ ᱟᱵᱤᱱ ᱫᱚ ᱠᱷᱮᱛ ᱠᱚᱫᱚ ᱦᱟᱸᱜ ᱵᱤᱱ ᱪᱟᱞᱟᱣ ᱵᱟᱲᱟᱜᱼᱟ ᱥᱮ ᱵᱟᱝ ᱩᱱ ᱥᱚᱢᱚᱭ ᱫᱚ?
ᱦᱩᱸ ᱟᱫᱚ ᱠᱷᱮᱛ ᱠᱚᱦᱚᱸ ᱪᱟᱞᱟᱣ ᱵᱟᱲᱟ ᱦᱩᱭᱩᱜ ᱜᱮᱭᱟ ᱦᱳᱭ ᱥᱮ ᱟᱫᱚ ᱡᱟᱦᱟᱸ ᱱᱚᱣᱟ ᱥᱟᱨ ᱮᱢᱠᱩ ᱥᱮ ᱡᱟᱦᱟᱸ ᱮᱥᱯᱨᱮ ᱠᱚ ᱱᱚᱣᱟ ᱠᱚᱫᱚ ᱢᱟᱱᱮ ᱠᱟᱹᱡ ᱚᱱᱮ ᱚᱱᱟ ᱫᱚ ᱠᱚᱨᱟᱣ ᱜᱮ ᱦᱩᱭᱩᱜᱼᱟ ᱜᱮᱭᱟ ᱥᱮ ᱢᱟᱱᱮ ᱱᱤᱡᱮ ᱵᱟᱢ ᱠᱚᱨᱟᱣ ᱞᱮᱠᱷᱟᱱ ᱢᱟᱱᱮ ᱫᱚᱢᱮ ᱛᱮᱭᱚᱜ ᱠᱚ ᱞᱟᱜᱟᱜ ᱜᱮᱭᱟ ᱦᱳᱭ ᱥᱮ ᱢᱟᱱᱮ ᱦᱩᱲᱩ ᱠᱚ ᱢᱟᱱᱮ ᱯᱟᱱᱰᱟᱝᱚᱜ-ᱟ ᱜᱩᱡᱩᱜ-ᱟ ᱦᱩ, ᱸ ᱦᱚᱭᱥᱮ ᱚᱱᱟᱠᱚ ᱠᱷᱟᱹᱛᱤᱨ ᱜᱮ ᱟᱫᱚ ᱫᱚᱢᱮ ᱮᱥᱯᱨᱮ ᱠᱚ ᱥᱮ, ᱟᱨ ᱥᱟᱦᱟᱨ ᱠᱚ ᱤᱣᱨᱤᱭᱟᱹ ᱠᱚ ᱵᱟᱝ ᱮᱢ ᱞᱮᱠᱷᱟᱱ ᱦᱩᱲᱩ ᱫᱟᱨᱮ ᱢᱟᱱᱮ ᱦᱮᱸ ᱡᱳᱨ ᱦᱚᱸ ᱵᱟ ᱡᱳᱨ ᱜᱮᱭᱟ ᱦᱚᱭᱛᱚ ᱱᱮᱛᱟᱨ ᱠᱷᱮᱛ ᱠᱚᱫᱚ ᱚᱱᱠᱟ ᱪᱟᱵᱟᱣ ᱠᱟᱱᱟ ᱡᱮ, ᱢᱮᱱᱠᱷᱟᱱ ᱱᱚᱣᱟ ᱡᱟᱦᱟᱸ ᱠᱷᱮᱛ ᱠᱚᱫᱚ ᱚᱱᱚ ᱚᱝᱠᱟ